ᱦᱩᱸ ᱦᱮᱞᱳ
ᱟᱸᱡᱚᱢᱚᱜ-ᱚᱜ ᱠᱟᱱᱟ
ᱦᱩᱸ ᱟᱡᱚᱢ-ᱚᱜ ᱠᱟᱱᱟ
ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱮᱸ ᱪᱮᱫ ᱦᱚᱸ ᱵᱟᱝ ᱜᱮ ᱦᱮᱸᱛᱚ ᱵᱟᱡᱟᱨ ᱥᱮᱱ ᱪᱟᱞᱟᱣ ᱦᱩᱭ ᱛᱟᱦᱮᱸ ᱵᱟᱡᱟᱨ ᱥᱮᱱ ᱠᱷᱚᱱᱟᱜ ᱨᱩᱩᱭᱟᱹᱲ ᱦᱩᱭ ᱮᱱᱟ
ᱚᱻ ᱡᱚᱢ ᱵᱟᱲᱟ ᱠᱚ ᱦᱩᱭ ᱵᱟᱲᱟᱭᱟ ᱱᱟ ᱥᱮ ᱵᱟᱝ?
ᱦᱮᱸ ᱡᱚᱢ ᱵᱟᱲᱟ ᱫᱚ ᱥᱮᱛᱟᱜ ᱨᱮᱭᱟᱜ ᱫᱚ ᱦᱩᱭ ᱠᱟᱱᱟ ᱠᱷᱟᱹᱡᱟᱹᱲᱤ ᱡᱚᱢ ᱦᱩᱭᱩ ᱠᱟᱱ ᱛᱟᱦᱮᱸ-ᱟ
ᱟᱪᱪᱷᱟ
ᱯᱟᱹᱭ ᱫᱚ ᱪᱮᱫ ᱠᱚᱯᱮ ᱪᱤᱠᱟᱹ ᱦᱚᱸ ᱱᱟᱯᱟᱭ ᱵᱟᱲᱟ ᱜᱮ,
ᱦᱚᱸ ᱪᱮᱫ ᱦᱚᱸ ᱵᱟᱝ ᱪᱤᱠᱟᱹ ᱵᱟᱲᱟᱭᱮᱫ, ᱦᱩᱭᱱᱟ ᱜᱤᱫᱽᱨᱟᱹ ᱠᱚ ᱠᱟᱹᱴᱤᱡ ᱴᱤᱭᱩᱥᱚᱱ ᱠᱚ ᱯᱟᱲᱦᱟᱣ ᱵᱟᱲᱟ ᱦᱩᱭᱱᱟ ᱛᱚ
ᱚ
ᱟᱫᱚ ᱠᱟᱹᱴᱤᱡ ᱛᱟᱞᱟᱝ ᱯᱷᱤᱨᱤ ᱞᱤᱧ ᱵᱩᱡᱷᱟᱹᱣ ᱠᱮᱫ ᱛᱟᱦᱮᱸ ᱦᱟᱯᱮ ᱤᱧ ᱠᱳᱞ ᱜᱮᱞᱟᱭ ᱞᱮᱜᱮ,
ᱦᱩᱸ ᱦᱮᱸ ᱠᱟᱹᱴᱤᱡ ᱠᱚ ᱠᱟᱹᱴᱤᱡ ᱜᱤᱫᱽᱨᱟᱹ ᱥᱮ ᱥᱮᱲᱟ ᱠᱚ ᱵᱤᱱ ᱯᱟᱲᱦᱟᱣ ᱮᱫ ᱠᱚᱣᱟ᱾
ᱚᱝᱠᱟ ᱠᱟᱹᱴᱤᱡ ᱜᱤᱫᱽᱨᱟᱹ ᱜᱮ ᱱᱟᱜ ᱵᱚᱨᱛᱚᱢᱟᱱ ᱯᱟᱲᱦᱟᱣ ᱵᱟᱲᱟ ᱦᱩᱭᱩᱜ ᱠᱟᱱᱟ ᱯᱨᱟᱭᱢᱟᱨᱤ ᱠᱚ ᱢᱮᱱᱟᱜ ᱥᱟᱱᱛᱟᱞᱤ ᱢᱤᱰᱤᱭᱟᱢ ᱛᱮᱜᱮ
ᱠᱟᱹᱴᱤᱡ ᱛᱟᱞᱟᱝ ᱡᱩᱫᱤ ᱵᱟᱢ ᱥᱮᱬᱟ ᱟᱠᱚᱣᱟ ᱵᱟᱝ ᱜᱟᱱᱚᱜ ᱠᱟᱱᱟ ᱥᱮ ᱵᱟᱝ ᱠᱷᱟᱱ ᱫᱚ ᱟᱵᱚᱣᱟᱜ ᱡᱟᱱᱟᱢ ᱟᱲᱟᱝ ᱦᱚᱸᱱᱟᱜ ᱟᱫᱚᱜ-ᱟ ᱱᱟᱦᱟᱜ ᱵᱟᱹᱭ ᱵᱟᱹᱭ ᱛᱮ
ᱦᱮᱸ ᱟᱵᱚ ᱡᱟᱱᱟᱢ ᱟᱲᱟᱝ ᱛᱮ ᱵᱟᱢ ᱯᱟᱲᱦᱟᱣ ᱧᱚᱜ ᱞᱮᱱᱠᱷᱟᱱ ᱵᱟᱝ ᱜᱟᱱᱚᱜ ᱠᱟᱱ ᱜᱮᱭᱟ ᱵᱟᱝᱠᱷᱟᱱ᱾ ᱚᱱᱟ ᱦᱚᱸ ᱞᱟᱹᱠᱛᱤ ᱠᱟᱱ ᱜᱮᱭᱟ ᱟᱵᱚᱣᱟᱜ
ᱦᱚᱸ
ᱟᱵᱚᱣᱟᱜ ᱟᱵᱚᱣᱟᱜ ᱯᱟᱹᱨᱥᱤ ᱛᱮ ᱡᱟᱞ ᱦᱮᱡ ᱟᱠᱟᱱᱟ ᱟᱵᱚᱣᱟᱜ ᱯᱟᱹᱨᱥᱤ ᱛᱮ ᱡᱩᱫᱤ ᱟᱵᱚ ᱵᱚᱱ ᱯᱟᱲᱦᱟᱜᱼᱟ ᱟᱫᱚ ᱫᱤᱠᱩ ᱥᱮᱱ ᱫᱚ ᱟᱫᱚ ᱪᱮᱫ ᱠᱟ ᱵᱚᱱ ᱪᱟᱞᱟᱜᱼᱟ
ᱦᱚᱸ
ᱟᱵᱚᱣᱟᱜ ᱯᱟᱹᱨᱥᱤ ᱦᱚᱸᱛᱚ ᱠᱟᱹᱴᱤᱡ ᱵᱚᱱ ᱞᱟᱦᱟ ᱧᱚᱜᱟ
ᱦᱩᱸ ᱦᱮᱸ ᱵᱟᱝ-ᱟ ᱟᱨ ᱵᱟᱝᱞᱟ ᱠᱚᱦᱚᱸ ᱠᱟᱹᱴᱤᱡ ᱟᱹᱰᱤ ᱥᱮᱬᱟ ᱟᱠᱚ ᱦᱩᱭᱩᱜ ᱠᱟᱱᱟ ᱢᱮᱱᱠᱷᱟᱱ ᱪᱤᱠᱟᱹᱜ ᱠᱟᱱᱟ ᱦᱮᱸ ᱢᱟᱱᱮ ᱟᱹᱛᱩ ᱫᱤᱥᱚᱢ ᱢᱟ ᱢᱟᱨᱟᱝ ᱜᱮᱭᱟ ᱛᱚ ᱜᱚᱴᱟᱜᱮ ᱢᱟᱱᱮ ᱵᱟᱦᱨᱮ ᱫᱤᱥᱚᱢ ᱦᱚᱸ ᱡᱟᱦᱟᱸᱭ ᱜᱤᱫᱽᱨᱟᱹ ᱠᱚ ᱱᱤᱛᱚᱜ ᱡᱩᱫᱤ ᱠᱚ ᱩᱰᱩᱠᱚᱜᱼᱟ ᱫᱟᱬᱟᱱ ᱠᱚ ᱦᱟᱸᱜ ᱵᱟᱝᱞᱟ ᱡᱩᱫᱤ ᱵᱟᱭ ᱵᱟᱲᱟᱭᱟ ᱩᱱᱤ ᱫᱚ ᱦᱟᱸᱜ ᱨᱚᱲ ᱠᱚᱦᱚᱸ ᱚᱞ ᱠᱚᱦᱚᱸ ᱵᱟᱭ ᱵᱩᱡᱷᱟᱹᱣᱟ ᱚᱱᱟ ᱠᱚᱦᱚᱸ ᱥᱮᱬᱟ ᱟᱠᱚ ᱦᱩᱭᱩᱜ ᱠᱟᱱᱟ ᱵᱟᱝ ᱵᱟᱱᱟᱨ ᱠᱟᱱᱟ
ᱦᱮᱸ ᱚᱲᱟᱜ ᱨᱮ ᱡᱟᱦᱟᱸ ᱥᱮᱱ ᱮᱠᱷᱟᱱ ᱥᱟᱺᱜᱤᱧ ᱠᱚ ᱡᱩᱫᱤ ᱪᱟᱞᱟᱜ ᱠᱷᱟᱱᱮ ᱵᱟᱥ ᱠᱚᱛᱮ
ᱚᱱᱟ ᱠᱚᱛᱮ ᱦᱚᱸᱛᱚ ᱨᱚᱲ ᱞᱟᱜᱟᱜᱼᱟᱛᱚ ᱡᱩᱫᱤ ᱡᱟᱦᱟᱱᱟᱜᱼᱮ ᱠᱩᱞᱤ ᱠᱮᱫ ᱢᱮᱭᱟᱭ ᱟᱫᱚ ᱦᱟᱸᱜ ᱥᱟᱱᱛᱟᱲ ᱛᱮᱢᱟ ᱞᱟᱹᱭ ᱵᱟᱝ ᱜᱟᱱᱚᱜᱼᱟ ᱥᱮ
ᱦᱳᱭ
ᱟᱠᱚᱣᱟᱜ ᱡᱟᱹᱛᱤ ᱛᱮ ᱨᱚᱲ ᱞᱮᱠᱟᱱ ᱦᱟᱸᱜ ᱵᱟᱝ ᱜᱟᱱᱚᱜ ᱠᱟᱱᱟ
ᱦᱩᱸ ᱟᱨ ᱱᱮᱛᱟᱨ ᱢᱟᱱᱟ ᱟᱵᱚ ᱥᱟᱱᱛᱟᱲ ᱜᱮ ᱫᱚᱢᱮ ᱦᱟᱸᱜ ᱡᱟᱹᱥᱛᱤ ᱫᱚ ᱵᱟᱹᱱᱩᱜ ᱠᱚᱣᱟ ᱛ ᱵᱟᱥ ᱠᱚᱨᱮᱜ ᱢᱟᱦᱟᱸᱜ
ᱦᱚᱭ ᱥᱟᱱᱛᱟᱲ ᱠᱚᱫᱚ ᱵᱟᱹᱱᱩᱜ ᱠᱚᱣᱟ
ᱡᱚᱛᱚ ᱜᱮ ᱦᱟᱸᱱᱟᱜ ᱩᱱᱠᱩ ᱡᱟᱦᱟᱸ ᱪᱷᱟᱹᱛᱤᱠ ᱫᱤᱠᱩ ᱠᱚᱜᱮ ᱦᱟᱜ ᱠᱚ ᱪᱟᱹᱞᱩ ᱵᱟᱲᱟᱭᱮᱜᱼᱟ ᱠᱚᱱᱴᱟᱠᱴᱚᱨ ᱠᱚ ᱟᱨ ᱤᱭᱟᱹ ᱠᱚ ᱦᱟᱸᱜ ᱵᱟᱥ ᱰᱨᱟᱭᱵᱷᱟᱨ ᱠᱚ ᱩᱱᱠᱩ ᱢᱟ ᱱᱟᱜ ᱥᱚᱵ ᱥᱚᱢᱚᱭ ᱟᱠᱚ ᱵᱷᱟᱥᱟ ᱛᱮᱜᱮ ᱠᱚ ᱨᱚᱲᱟ ᱟᱨ ᱵᱟᱝᱞᱟ ᱡᱩᱫᱤ ᱵᱟᱢ ᱥᱮᱬᱟᱡᱚᱝᱟ ᱛᱟᱦᱮᱞᱮ ᱨᱚᱲ ᱦᱚᱸ ᱵᱟᱠᱚ ᱫᱟᱲᱮᱭᱟᱜᱼᱟ
ᱦᱮᱸ ᱟᱫᱚ ᱚᱱᱟ ᱦᱚᱸ ᱟᱹᱰᱤ ᱱᱟᱯᱟᱭ ᱠᱟᱛᱷᱟ ᱜᱮ ᱠᱟᱱᱟ ᱟᱵᱚ ᱟᱵᱚᱣᱟᱜ ᱟᱭᱚ ᱟᱲᱟᱝ ᱛᱮ ᱨᱮᱦᱚᱸ ᱯᱟᱲᱦᱟᱣ ᱠᱟᱛᱮ ᱦᱚᱸ ᱴᱷᱤᱠ ᱜᱮᱭᱟ ᱛᱟᱯᱚᱨᱮ ᱵᱟᱝᱞᱟ ᱦᱚᱸ ᱠᱟᱹᱴᱤᱡ ᱥᱮᱬᱟ ᱞᱟᱹᱠᱛᱤ ᱜᱮ ᱛᱟᱵᱚᱱ ᱟᱨ ᱚᱱᱟ ᱦᱚᱸ ᱵᱟᱢ ᱥᱮᱬᱟ ᱧᱚᱜ ᱞᱮᱠᱷᱟᱱ ᱦᱚᱸ ᱵᱟᱝ ᱜᱟᱱᱚᱜ ᱠᱟᱱᱟ
ᱦᱩᱸ
ᱧᱮᱞᱮᱠᱷᱟᱡᱮ ᱮᱸᱴᱠᱮᱴᱚᱬᱮ ᱡᱟᱦᱟᱸ ᱠᱚᱨᱮ ᱵᱟᱝ ᱦᱩᱭᱩᱜ ᱢᱟ
ᱦᱳᱭ ᱦᱳᱭ
ᱢᱮᱱᱠᱷᱟᱱ ᱯᱚᱨᱮᱛᱮ ᱮᱸᱴᱠᱮᱴᱚᱬᱮ ᱦᱩᱭ ᱞᱮᱱᱠᱷᱟᱱ ᱫᱚ ᱵᱟᱝᱞᱟᱛᱮ ᱵᱟᱢ ᱨᱚᱲ ᱫᱟᱲᱮᱭᱟᱜᱼᱟ ᱯᱚᱨᱮᱛᱮ ᱟᱨᱦᱚ ᱡᱟᱦᱟᱸ ᱠᱚᱨᱮ ᱠᱚ ᱦᱚᱨᱚᱜ ᱡᱷᱟᱢᱮᱞᱟ ᱦᱩᱭᱩᱜᱼᱟ
ᱦᱩᱸ
ᱮᱱᱠᱷᱟᱱ ᱟᱹᱰᱤ ᱱᱤᱪᱟᱹᱲ ᱠᱚ ᱢᱚᱱᱮ ᱵᱚᱱᱟ ᱟᱞᱮ ᱥᱟᱱᱛᱟᱲ ᱫᱚ ᱠᱟᱹᱴᱤᱡ ᱫᱤᱠᱩ ᱨᱚᱲ ᱵᱟᱠᱚ ᱵᱟᱲᱟᱭᱟ ᱟᱠᱚᱣᱟᱜ ᱟᱠᱚᱣᱟᱜ ᱯᱟᱹᱨᱥᱤ ᱛᱤ ᱛᱮᱜᱮᱠᱚ ᱨᱚᱲᱮᱜᱼᱟ
ᱦᱩᱸ
ᱪᱮᱫ ᱟᱨ ᱛᱟᱦᱚᱞᱮ ᱠᱷᱟᱱ ᱱᱤᱛᱚᱜ ᱪᱮᱫ ᱠᱚᱢ ᱪᱤᱠᱟᱹ ᱵᱟᱲᱟᱭᱟ ᱛᱟᱨᱯᱚᱨᱮ ᱱᱤᱛᱚᱜ ᱫᱚ
ᱱᱤᱛᱚᱜ ᱫᱚ ᱪᱮᱫ ᱪᱤᱠᱟᱹ ᱫᱚ ᱪᱤᱠᱟᱹ ᱦᱩᱭ ᱠᱚᱜᱼᱟ ᱪᱟᱞᱟᱣ ᱦᱩᱭ ᱠᱚᱜᱼᱟ ᱠᱚᱞᱮᱡᱽ ᱥᱮᱱ ᱜᱮ
ᱦᱩᱸ
ᱟᱫᱚ ᱚᱸᱰᱮᱦᱟᱜ ᱠᱮᱞᱟᱥ ᱢᱮᱱᱟᱜ ᱛᱟᱞᱮᱭᱟ ᱟᱞᱮᱭᱟᱜ ᱦᱚᱸ ᱥᱟᱱᱛᱟᱞᱤ ᱢᱤᱰᱤᱭᱟᱢ ᱛᱮᱜᱮ ᱛᱚ ᱤᱧᱤᱧ ᱯᱟᱲᱦᱟᱜ ᱠᱟᱱᱟ ᱟᱫᱚ ᱚᱸᱰᱮ ᱜᱮ ᱠᱞᱟᱥ ᱠᱟᱹᱴᱤᱡ ᱞᱮ ᱪᱟᱞᱟᱣ
ᱚ ᱛᱚ ᱚᱠᱟ ᱞᱮᱠᱟᱢ ᱵᱩᱡᱷᱟᱹᱣ ᱮᱫᱟ ᱟᱵᱚᱭᱟ ᱡᱟᱱᱟᱢ ᱟᱲᱟᱝᱛᱮ ᱯᱟᱲᱦᱟᱣ ᱠᱟᱛᱮᱫ
ᱟᱵᱚᱣᱟᱜ ᱡᱟᱱᱟᱢ ᱟᱲᱟᱝ ᱛᱮ ᱯᱟᱲᱦᱟᱣ ᱠᱟᱛᱮᱜ ᱫᱚ ᱟᱹᱰᱤ ᱨᱟᱹᱥᱠᱟᱹ ᱧᱚᱜ ᱜᱮ ᱵᱩᱡᱷᱟᱹᱜ ᱠᱟᱱᱟ ᱜᱚ ᱜᱚᱨᱵᱚ ᱧᱚᱜ ᱵᱩᱡᱷᱟᱹᱜ ᱠᱟᱱᱟ ᱡᱮᱦᱮᱛᱚ ᱟᱵᱚᱣᱟᱜ ᱡᱟᱱᱟᱢ ᱟᱲᱟᱝ ᱛᱮ ᱡᱟ ᱜᱤᱫᱽᱨᱟᱹ ᱠᱷᱚᱱᱟᱜ ᱨᱚᱲ ᱟᱹᱜᱩ ᱦᱩᱭ ᱠᱟᱱᱟ ᱤᱱᱟᱹ ᱤᱱᱟᱹ ᱠᱚᱜᱮ ᱟᱵᱚᱣᱟᱜ ᱤᱭᱟᱹ ᱨᱮᱢᱟ ᱢᱮᱱᱟᱜᱼᱟ ᱯᱚᱛᱚᱵ ᱠᱚᱨᱮ ᱢᱟ ᱤᱱᱟᱹᱛᱮ ᱯᱟᱲᱦᱟᱣ ᱠᱟᱛᱮ ᱫᱚ ᱪᱚᱨᱚᱠ ᱜᱮ ᱵᱩᱡᱷᱟᱹᱜ ᱠᱟᱱᱟ ᱱᱤᱭᱟᱹᱛᱮ ᱟᱨᱚ ᱟᱵᱚ ᱞᱟᱦᱟ ᱥᱮᱱ ᱵᱚᱱ ᱪᱟᱞᱟᱣ ᱫᱟᱲᱮᱭᱟᱜ ᱢᱟ ᱚᱱᱠᱟ ᱦᱚᱸ ᱢᱚᱱᱮᱜ ᱠᱟᱱᱟ ᱡᱮ ᱵᱷᱟᱹᱜᱤ ᱵᱚᱱ ᱯᱟᱲᱦᱟᱜ ᱢᱟ
ᱦᱩᱸ ᱛᱚᱵᱮ ᱵᱟᱝᱞᱟ ᱠᱚᱫᱚ ᱠᱟᱹᱴᱤᱡ ᱠᱟᱹᱴᱤᱡ ᱪᱮᱫ ᱠᱟᱜ ᱜᱮᱭᱟ ᱛᱚᱱᱟᱜ
ᱵᱟᱝᱞᱟ ᱦᱚᱸ ᱢᱮᱱᱟᱜ ᱜᱮᱭᱟ ᱱᱚᱰᱮ ᱫᱚ ᱵᱟᱱᱟᱨ ᱜᱮ ᱢᱮᱱᱟᱜᱼᱟ ᱟᱫᱚ ᱵᱟᱝᱞᱟ ᱛᱮᱦᱚᱸ ᱠᱟᱹᱴᱤᱡ ᱯᱟᱲᱦᱟᱣ ᱦᱩᱭᱩᱜ ᱠᱟᱱ ᱜᱮᱭᱟ ᱟᱫᱚ ᱵᱟᱝᱠᱷᱟᱱ ᱫᱚ ᱦᱮᱡ ᱥᱮᱱ ᱵᱟᱠᱷᱟᱱ ᱦᱚᱨᱚᱵᱚᱨᱚ ᱧᱚᱜ ᱜᱮ ᱵᱩᱡᱷᱟᱹᱜ ᱠᱟᱱᱟ ᱡᱩᱫᱤ ᱡᱟᱦᱟᱸ ᱠᱚᱨᱮ ᱵᱟᱥ ᱠᱚᱛᱮᱢ ᱪᱟᱞᱟᱣᱮᱱᱟ ᱵᱟᱝᱠᱷᱟᱱ ᱵᱟᱝᱞᱟ ᱨᱚᱲᱟᱜ ᱢᱮᱭᱟ ᱟᱫᱚ ᱚᱸᱰᱮ ᱛᱚ ᱪᱮᱫ ᱠᱟᱛᱮᱢ ᱞᱟᱹᱭᱟ ᱦᱟᱸᱜ ᱟᱫᱚ ᱚᱸᱰᱮ ᱢᱟᱛᱚ ᱟᱵᱚᱣᱟᱜ ᱡᱟᱱᱟᱢ ᱟᱲᱟᱝ ᱛᱮ ᱨᱚᱲ ᱞᱮᱠᱷᱟᱱ ᱦᱚᱸ ᱛᱚ ᱵᱟᱝ ᱜᱟᱱᱚᱜ ᱠᱟᱱᱟ ᱥᱮ ᱦᱮᱸ ᱛᱚ ᱟᱠᱚᱣᱟᱜ ᱵᱷᱟᱥᱟ ᱛᱮᱦᱚᱸ ᱨᱚᱯᱚᱲ ᱦᱩᱭᱩᱜᱼᱟ ᱟᱠᱚᱣᱟᱜᱵᱷᱟᱥᱟ ᱛᱮ ᱨᱚᱯᱚᱲ ᱞᱮᱱᱠᱷᱟᱱ ᱡᱟᱭ ᱦᱩ ᱡᱟᱦᱟᱭ ᱜᱮ ᱯᱩᱭᱥᱟᱹᱜ ᱮᱸᱴᱠᱮᱴᱚᱬᱮ ᱵᱟᱝ ᱦᱩᱭᱩᱜᱼᱟ
ᱦᱚᱸ
ᱤᱧ ᱦᱚᱸ ᱱᱟᱜ ᱫᱟᱠᱟ ᱠᱚ ᱡᱚᱢ ᱵᱟᱲᱟ ᱠᱟᱛᱮᱫ᱾ ᱠᱟᱹᱴᱤᱡ ᱛᱟᱞᱟᱝ ᱚᱱᱟ ᱵᱟᱹᱫ ᱥᱮᱱ ᱜᱮ ᱪᱟᱞᱟᱣ ᱦᱩᱭᱩᱜᱼᱟ᱾
ᱚ
ᱡᱚᱸᱰᱨᱟ ᱠᱚ ᱮ-ᱮ ᱨᱚᱦᱚᱭ ᱵᱟᱲᱟ ᱦᱩᱭ ᱠᱟᱱᱟ ᱛᱚ᱾ ᱚᱱᱟ ᱜᱮ ᱠᱟᱹᱴᱤᱡ ᱛᱟᱞᱟᱝ ᱚᱱᱟ ᱠᱚᱰᱚᱰ ᱵᱟᱲᱟ ᱦᱩᱭᱩᱜᱼᱟ, ᱱᱟᱦᱟᱜ᱾
ᱟᱪᱪᱷᱟ, ᱡᱚᱱᱰᱨᱟ ᱫᱚ ᱡᱚ ᱜᱚᱫ ᱮᱱᱟ ᱥᱮ ᱟᱹᱣᱤ‌ᱨᱤᱭᱟ ᱥᱮ
ᱦᱚᱸ ᱠᱟᱴᱤᱡ ᱠᱟᱴᱤᱡ᱾ ᱱᱚᱜᱚᱭ ᱡᱚ ᱫᱚ ᱡᱚ ᱧᱚᱜ ᱠᱟᱱ ᱜᱮᱭᱟ᱾ ᱠᱤᱪᱷᱩ ᱠᱤᱪᱷᱩ ᱢᱟ ᱟᱨ ᱠᱟᱹᱴᱤᱡ ᱠᱟᱹᱴᱤᱡ ᱡᱟᱥ ᱡᱟᱥᱛᱤ ᱫᱚ ᱟᱨᱦᱚᱸ ᱢᱮᱱᱟᱜ ᱠᱟᱜ ᱛᱚ ᱵᱟᱹᱠᱤ᱾ ᱵᱟᱨᱭᱟ ᱯᱮᱭᱟ ᱚᱱᱠᱟ ᱡᱟᱭᱜᱟ ᱜᱮ ᱨᱚ ᱨᱚᱦᱚᱭ ᱦᱩᱭ ᱟᱠᱟᱱᱟ ᱛᱚ᱾ ᱢᱟᱱᱮ ᱵᱟᱨᱭᱟ ᱯᱮᱭᱟ ᱫᱷᱟᱯ ᱠᱟᱛᱮᱫ ᱱᱟᱜ᱾
ᱚ ᱚᱱᱟ ᱫᱚ ᱟᱯᱮ ᱥᱮᱱ ᱫᱚ ᱚᱠᱟ ᱞᱮᱠᱟ ᱠᱚ ᱨᱚᱦᱚᱭᱟ ᱠᱚ? ᱮᱨᱟ ᱥᱮ ᱚᱱᱟ ᱫᱚ ᱚᱱᱠᱟ ᱫᱟᱨᱮ ᱞᱮᱠᱟ ᱜᱮᱠᱚ ᱨᱚᱦᱚᱭᱟ᱾
ᱱᱚᱣᱟ ᱡᱟᱝ ᱜᱮᱢ ᱨᱚᱦᱚᱭ ᱤᱫᱤᱭᱟ᱾ ᱢᱤᱫ ᱯᱷᱩᱴ ᱚᱱᱛᱚᱨ ᱢᱤᱫ ᱯᱷᱩᱴᱮᱢ ᱚᱱᱛᱚᱨ ᱚᱱᱠᱟᱢ ᱨᱚᱦᱚᱭ ᱤᱫᱤ ᱞᱮᱱᱠᱷᱟᱱ ᱜᱮ ᱟᱡ ᱛᱮᱜᱮ ᱟᱫᱚ ᱫᱟᱨᱮ ᱫᱟᱨᱮ ᱫᱚ ᱩᱰᱩᱠᱚᱜᱼᱟ᱾ ᱞᱟᱭᱤᱱ ᱞᱟᱭᱤᱱ ᱛᱮᱢ ᱨᱚᱦᱚᱭ ᱞᱮᱠᱷᱟᱱ ᱠᱚᱰᱟᱲ ᱦᱚᱸ ᱠᱟᱹᱴᱤᱡ ᱥᱩᱵᱤᱫᱟᱜᱼᱟ ᱟᱨ ᱫᱟᱜ ᱮᱢ ᱦᱚ
ᱚ ᱦᱚᱸ ᱟᱞᱮ ᱥᱮᱱ ᱢᱟ ᱡᱚᱸᱰᱨᱟ ᱠᱚᱦᱚᱸ ᱵᱟᱠᱚ ᱨᱚᱦᱚᱭ ᱜᱮᱭᱟ ᱛᱚ᱾ ᱟᱫᱚ ᱤᱱᱟᱹ ᱠᱷᱟᱛᱮᱨ ᱟᱫᱚᱧ ᱞᱟᱹᱭᱟ ᱡᱚᱸᱰᱨᱟ ᱫᱚ ᱫᱟᱨᱮᱜᱼᱟ ᱥᱮ ᱨᱚᱦᱚᱭᱟ ᱠᱚ, ᱚᱱᱟ ᱜᱮ ᱵᱩᱭ ᱛᱴᱫᱮᱭᱟᱱ ᱟᱞᱮ ᱱᱚᱛᱮ ᱫᱚ ᱚᱠᱟᱨᱮ ᱦᱚᱸ ᱪᱟᱥᱵᱟᱥ ᱠᱚ ᱠᱷᱩᱵ ᱵᱟᱝ ᱦᱩᱭᱩᱜ ᱜᱮᱭᱟ ᱛᱚ᱾
ᱦᱩᱸ
ᱱᱮ ᱠᱷᱟᱹᱛᱤᱨ ᱜᱮ᱾ ᱵᱟᱹᱧ ᱵᱟᱲᱟᱭ ᱠᱟᱫᱟ ᱚᱱᱟ ᱠᱚ᱾
ᱦᱚᱸ
ᱟᱞᱮ ᱱᱚᱛᱮ ᱢᱟ ᱡᱟᱹᱥᱛᱤ ᱦᱚᱲᱚ ᱜᱮᱠᱚ ᱨᱚᱦᱚᱭᱟ ᱛᱚ᱾
ᱦᱚᱸ ᱡᱟᱹᱥᱛᱤ ᱫᱚ ᱦᱩᱲᱩ ᱫᱚ ᱦᱟᱜ ᱵᱟᱨ, ᱵᱟᱨ ᱯᱮ ᱥᱤᱡᱤᱱ ᱛᱚ ᱦᱩᱭᱩᱜ ᱜᱮᱭᱟ ᱛᱟᱦᱞᱮ ᱵᱟᱝ?
ᱦᱳᱭ ᱵᱟᱨ ᱯᱮ ᱥᱤᱧ ᱫᱤᱱ ᱦᱩᱭᱩᱜ ᱜᱮᱭᱟ ᱟᱫᱚ ᱱᱤᱭᱟᱹ ᱱᱤᱭᱟᱹ ᱫᱟᱜ ᱥᱤᱡᱤᱱ ᱥᱮᱴᱮᱨᱚᱜ ᱠᱟᱱᱟ ᱛᱚ, ᱟᱨᱦᱚᱸ ᱱᱚᱜᱼᱚᱭ ᱛᱚ ᱟᱥᱟᱲ ᱵᱚᱸᱜᱟ ᱵᱚᱞᱚ ᱞᱮᱱᱠᱷᱟᱱ ᱜᱮ ᱦᱟᱸᱜ᱾ ᱟᱨᱦᱚᱸ ᱨᱚᱦᱚᱭ ᱥᱤᱡᱤᱱ ᱟᱨᱟᱢᱵᱷᱚᱭ ᱮᱱᱟ᱾
ᱦᱮᱸ
ᱚᱱᱟᱛᱮ ᱚᱱᱟ ᱠᱚᱫᱚ ᱵᱟᱞᱮ ᱨᱚᱦᱚᱭ ᱜᱮᱭᱟ᱾ ᱟᱞᱮ ᱫᱚ ᱟᱞᱮ ᱱᱚᱛᱮ ᱫᱚ ᱠᱷᱩᱵ ᱵᱟᱝ ᱦᱩᱭᱩᱜ ᱜᱮ ᱚᱱᱟ ᱫᱚᱺ
ᱦᱩᱸ ᱟᱨ ᱥᱤᱛᱩᱝ ᱫᱤᱱ ᱦᱚᱸ ᱛᱚ, ᱥᱤᱛᱩᱝ ᱦᱩᱲᱩ ᱢᱮᱱᱟᱜ ᱜᱮᱭᱟ?
ᱦᱚᱸ ᱥᱤᱛᱩᱝ ᱦᱩᱲᱩ ᱢᱮᱱᱟᱜ ᱜᱮᱭᱟ᱾
ᱤᱱᱟᱹ ᱛᱮᱜᱮ ᱛᱚ ᱢᱟᱱᱮ ᱵᱟᱨ ᱥᱤᱡᱮᱱ ᱪᱟᱥ ᱛᱮᱜᱮ ᱛᱚ ᱦᱩᱭᱩᱜᱼᱟ᱾
ᱦᱮᱸ ᱦᱮᱸ ᱟᱫᱚ ᱱᱚᱛᱮ ᱫᱚ ᱟᱞᱮ ᱫᱚ ᱟᱞᱮ ᱥᱮᱱ ᱫᱚ ᱪᱮᱠᱟᱜ ᱠᱟᱱᱟ᱾ ᱫᱟᱜ ᱦᱚᱸ ᱠᱟᱹᱴᱤᱡ ᱥᱚᱝᱠᱚᱴ ᱧᱚᱜ ᱜᱮᱭᱟ ᱛᱚ᱾ ᱟᱫᱚ ᱚᱱᱟᱛᱮ ᱥᱤᱛᱩᱝ ᱫᱤᱱ ᱦᱚᱸ ᱨᱚᱦᱚᱭ ᱫᱚᱞᱮ ᱨᱚᱦᱚᱭ ᱜᱮᱭᱟ ᱟᱫᱚ᱾ ᱡᱟᱭᱜᱮ ᱥᱮᱨᱢᱟ ᱫᱟᱜ ᱛᱮ ᱡᱩᱫᱤ ᱡᱟᱹᱲᱤ ᱜᱚᱫ ᱠᱮᱫ ᱠᱷᱟᱱ ᱫᱚᱞᱮ ᱨᱚᱦᱚᱭ ᱜᱚᱫᱽ ᱠᱮᱭᱟ ᱵᱟᱝᱠᱷᱟᱱ ᱫᱚ ᱵᱟᱝ ᱜᱮ᱾
ᱦᱮᱸ, ᱟᱨ ᱛᱚ ᱢᱮᱱᱟᱜ ᱜᱮᱭᱟ ᱛᱚ ᱠᱤᱪᱷᱩ ᱠᱤᱪᱷᱩ ᱡᱟᱭᱜᱟ ᱠᱚᱨᱮ ᱢᱟ ᱱᱟᱜ? ᱫᱟᱜ ᱨᱮᱱᱟᱜ ᱵᱮᱵᱚᱥᱛᱟ ᱛᱟᱦᱮᱱ ᱜᱮᱭᱟ ᱱᱟᱜ ᱥᱮᱞᱚ ᱠᱚ, ᱡᱮᱢᱚᱱ ᱥᱟᱢᱟᱨᱥᱟᱞ ᱠᱚ᱾
ᱦᱳᱭ ᱟᱫᱚ ᱟᱞᱮ ᱥᱮᱱ ᱦᱚᱸ᱾ ᱚᱱᱟ ᱠᱚ ᱞᱟᱹᱭ ᱵᱟᱲᱟ ᱠᱮᱫᱼᱟ, ᱟᱞᱮ ᱥᱮᱫ ᱦᱚᱸ ᱥᱮᱞᱳ ᱵᱤᱫᱼᱵᱤᱫ ᱠᱚ ᱞᱟᱹᱭ ᱵᱟᱲᱟ ᱠᱮᱫᱼᱟ ᱟᱫᱚ᱾ ᱟᱹᱣᱨᱤ ᱦᱟᱸᱜ ᱠᱚ ᱦᱤᱡᱩᱜᱼᱟ᱾ ᱵᱟᱠᱚ ᱵᱤᱫ ᱟᱠᱟᱜᱼᱟ᱾
ᱦᱩᱸ
ᱟᱫᱚ ᱡᱟᱜᱮ ᱚᱱᱟ ᱟᱥᱟᱲ ᱵᱚᱸᱜᱟ ᱜᱮᱞᱮ ᱨᱚᱦᱚᱭ ᱵᱟᱲᱟᱭᱮᱫᱼᱟ, ᱛᱟᱨᱯᱚᱨᱮ ᱥᱤᱛᱩᱝ ᱫᱤᱱ ᱚᱱᱟ ᱡᱟᱜ ᱜᱮ ᱫᱟᱜ ᱵᱟᱲᱟ ᱞᱮᱠᱷᱟᱱ ᱜᱮ᱾
ᱦᱩᱸ ᱛᱩᱯᱩ ᱠᱚᱫᱚ ᱟᱹᱣᱨᱤ ᱦᱩᱭᱩᱜᱼᱟ, ᱛᱟᱦᱚᱞᱮ ᱵᱟᱝ?
ᱦᱮᱸ ᱛᱩᱯᱩ ᱠᱚᱫᱚ ᱟᱹᱣᱨᱤ ᱦᱩᱭᱩᱜᱼᱟ
ᱛᱩᱯᱩ ᱵᱟᱲᱟ ᱠᱟᱛᱮᱫ ᱦᱟᱜ ᱠᱚᱞᱮᱡᱽ ᱥᱮᱱ ᱫᱚᱢ ᱪᱟᱞᱟᱜᱼᱟ ᱦᱮᱸ
ᱟᱫᱚ ᱱᱤᱛ ᱨᱮᱫᱚ ᱵᱟᱠᱚ ᱞᱟᱹᱭ ᱟᱠᱟᱫ-ᱟ ᱛᱚ
ᱦᱮᱸ ᱟᱢ ᱫᱚ ᱚᱠᱟ ᱢᱮᱥ ᱨᱮᱜᱮ ᱢᱮᱱᱟᱢ ᱜᱮᱭᱟ
ᱵᱟᱝ ᱜᱮ ᱚᱲᱟᱜ ᱥᱮᱱ ᱨᱮ ᱢᱤᱱᱟᱹᱧᱟ
ᱟᱪᱪᱷᱟ ᱚᱲᱟᱜ ᱠᱷᱚᱱ ᱦᱟᱜ ᱠᱚᱞᱮᱡᱽ ᱫᱚᱢ ᱪᱟᱞᱟᱜᱼᱟ ᱛᱟᱦᱚᱞᱮ
ᱦᱳᱭ ᱚᱲᱟᱜ ᱠᱷᱚᱱᱟᱜ ᱜᱤᱧ ᱦᱮᱡ ᱥᱮᱱᱚᱜ ᱠᱟᱱᱟ ᱟᱫᱚ ᱥᱩᱨ ᱜᱮᱭᱟ ᱛᱚ ᱟᱨ ᱚᱱᱟ ᱛᱮ ᱟᱫᱚᱧ ᱞᱟᱹᱭᱟ ᱥᱮᱭ ᱛᱚ ᱚᱲᱟᱜ ᱦᱚᱸ ᱥᱩᱨ ᱜᱮᱭᱟ ᱟᱨ ᱢᱮᱥ ᱨᱮᱢ ᱛᱟᱦᱮᱱ ᱨᱮᱦᱚ ᱠᱟᱹᱴᱤᱡ ᱠᱷᱚᱨᱪᱚ ᱢᱮᱱᱟᱜᱼᱟ ᱟᱫᱚ ᱟᱵᱚ ᱥᱟᱱᱛᱟᱲ ᱴᱷᱮᱱ ᱢᱟ ᱡᱟᱹᱥᱛᱤ ᱴᱟᱠᱟ ᱠᱟᱹᱣᱰᱤ ᱠᱚᱢᱟ ᱵᱟᱹᱱᱩᱜ ᱟᱹᱱᱤᱡ ᱥᱮ
ᱦᱮᱸ ᱦᱮᱸ
ᱦᱩᱸ ᱟᱞᱮ ᱜᱮ ᱠᱟᱹᱣᱰᱤ ᱵᱟᱝᱠᱷᱟᱱ ᱫᱚ ᱛᱟᱦᱮᱸ ᱵᱟᱝ ᱜᱟᱱᱚᱜ
ᱦᱮᱸ ᱚᱱᱟ ᱦᱚᱸ ᱮᱠ ᱥᱟᱹᱨᱤ ᱜᱮ
ᱦᱩᱸ ᱟᱫᱚ ᱠᱟᱹᱣᱰᱤ ᱠᱚ ᱠᱟᱹᱴᱤᱡ ᱞᱮ ᱟᱱᱟᱴ ᱧᱚᱜ ᱜᱮᱭᱟ ᱛᱚ ᱚᱱᱟ ᱠᱷᱟᱛᱤᱨ ᱢᱮᱥ ᱨᱮ ᱫᱚ ᱵᱟᱝ ᱞᱮ ᱛᱟᱦᱮᱱ ᱠᱟᱱᱟ ᱡᱟᱭᱜᱮ ᱚᱲᱟᱜ ᱠᱷᱚᱱᱟᱜ ᱜᱮ ᱦᱮᱡ ᱥᱮᱱ ᱥᱟᱭᱠᱮᱞ ᱛᱮ
ᱦᱮᱸ
ᱟᱫᱚ ᱥᱩᱨ ᱠᱷᱟᱹᱛᱤᱨ ᱟᱫᱚ ᱢᱮᱥ ᱨᱮᱫᱚ ᱵᱟᱞᱮ ᱛᱟᱦᱮᱱ ᱠᱟᱱᱟ ᱠᱤᱪᱷᱩ ᱡᱚᱴᱟᱣ ᱠᱚᱫᱚ ᱢᱮᱱᱟᱜ ᱠᱚᱣᱟ ᱦᱮᱸ ᱥᱟᱸᱜᱤᱧ ᱥᱟᱸᱜᱤᱧ ᱨᱤᱱ
ᱩᱱᱠᱩᱣᱟᱜ ᱫᱚ ᱠᱷᱚᱨᱪᱟ ᱫᱚ ᱦᱟᱜ ᱠᱟᱹᱴᱤᱡ ᱛᱟᱞᱟᱝ ᱡᱟᱹᱥᱛᱤ ᱜᱮ ᱛᱟᱠᱚᱣᱟ ᱩᱱᱠᱩᱣᱟᱜ ᱢᱟ ᱦᱟᱜ ᱛᱟᱦᱚᱞᱮ
ᱦᱚᱸ ᱠᱷᱚᱨᱪᱟ ᱡᱟᱹᱥᱛᱤ ᱧᱚᱜ ᱜᱮ ᱛᱟᱠᱚᱣᱟ
ᱦᱩᱸ ᱚᱱᱟ ᱩᱱᱠᱩ ᱢᱟ ᱡᱚᱛᱚ ᱱᱟᱜ ᱯᱩᱨᱟᱹ ᱚᱱᱟ ᱠᱟᱹᱣᱰᱤ ᱪᱮᱛᱟᱱ ᱨᱮᱜᱮ ᱱᱤᱨᱵᱷᱚᱨ ᱛᱟᱠᱚᱣᱟ ᱡᱷᱚᱛᱚ ᱠᱤᱪᱷᱩ ᱠᱤᱨᱤᱧ ᱠᱟᱛᱮᱜ ᱱᱟᱜ ᱡᱚᱢ
ᱦᱳᱭ ᱠᱟᱹᱣᱰᱤ ᱪᱮᱛᱟᱱ ᱨᱮᱜᱮ ᱩᱱᱠᱩ ᱟᱫᱚ ᱠᱚ ᱞᱟᱹᱭ ᱵᱟᱲᱟᱭᱮᱫ ᱛᱟᱦᱮᱸᱜ ᱛᱚ ᱟᱫᱚ ᱡᱟᱭ ᱜᱮ ᱚᱱᱟ ᱪᱟᱣᱞᱮ ᱠᱚᱫᱚ ᱚᱲᱟᱜ ᱠᱷᱚᱱᱟᱜ ᱠᱚ ᱤᱫᱤ ᱜᱮᱭᱟ
ᱦᱮᱸ
ᱥᱩᱫᱷᱩ ᱚᱱᱟ ᱟᱱᱟᱡᱽ ᱯᱟᱹᱛᱤ ᱠᱚ ᱜᱮ ᱡᱟᱜᱮ ᱚᱱᱟ ᱠᱚᱛᱮ ᱠᱤᱨᱤᱧ ᱠᱟᱛᱮᱜ ᱠᱚ ᱡᱚᱢ ᱮᱫ-ᱟ
ᱦᱩᱸ ᱟᱰᱤ ᱱᱟᱯᱟᱭ ᱚᱱᱠᱟ ᱜᱮ
ᱚᱱᱟ ᱥᱩᱨ ᱠᱚᱨᱮ ᱜᱮᱠᱚ ᱪᱟᱥ ᱵᱟᱲᱟᱭᱮᱫ-ᱟ ᱛᱚ ᱟᱱᱟᱡᱽ ᱠᱚ ᱟᱫᱚ ᱚᱱᱟ ᱠᱷᱟᱹᱛᱤᱨ ᱚᱸᱰᱮ ᱠᱷᱚᱱᱟᱜ ᱜᱮᱠᱚ ᱠᱤᱨᱤᱧ ᱟᱹᱜᱩᱭᱮᱫ ᱛᱮ ᱟᱫᱚ ᱠᱚ ᱪᱚᱸᱫᱟ ᱡᱚᱝ ᱠᱟᱱᱟ
ᱚ ᱦᱮᱸ ᱱᱤᱝᱠᱟ ᱠᱟᱛᱮᱜ ᱜᱮ ᱯᱟᱲᱦᱟᱣ ᱢᱩᱪᱟᱹᱫ ᱦᱩᱭᱩᱜᱼᱟ ᱪᱮᱫ ᱮᱢ ᱪᱤᱠᱟᱹᱭᱟ ᱥᱟᱱᱛᱟᱲ ᱢᱟ ᱱᱟᱦᱟᱜ ᱡᱟᱹᱥᱛᱤ ᱢᱟᱱᱮ ᱠᱤᱥᱟᱹᱬ ᱢᱟ ᱵᱟᱹᱱᱩᱜ ᱵᱚᱱᱟ
ᱦᱳᱭ
ᱚᱱᱠᱟ ᱛᱮᱜᱮ ᱯᱟᱲᱦᱟᱣ ᱢᱩᱪᱟᱹᱫ ᱦᱩᱭᱩᱜᱼᱟ ᱟᱨᱦᱚᱸ ᱢᱟᱲᱟᱝ ᱥᱮᱱ ᱪᱟᱞᱟᱣ ᱠᱟ ᱛᱮᱫ ᱜᱚᱢᱠᱮ ᱠᱚ ᱵᱮᱱᱟᱣ ᱦᱩᱭᱩᱜᱼᱟ ᱤᱧ ᱫᱚ ᱱᱟᱜ ᱯᱟᱲᱦᱟᱣ ᱫᱩᱧ ᱯᱟᱲᱦᱟᱣ ᱠᱟᱱ ᱜᱮᱭᱟ ᱟᱫᱚ ᱯᱟᱲᱦᱟᱣ ᱥᱟᱶ ᱥᱟᱶᱛᱮ ᱦᱚᱸ ᱜᱤᱫᱽᱨᱟᱹ ᱠᱚ ᱴᱤᱭᱩᱥᱚᱱ ᱠᱚ ᱯᱟᱲᱦᱟᱣ ᱵᱟᱲᱟᱭ ᱦᱩᱭᱩᱜ ᱠᱟᱱᱟ ᱦᱟᱜ